ᱮᱸ ᱜᱮ ᱜᱚᱝᱠᱮ
ᱚᱱᱟ ᱠᱚᱜᱮ
ᱤᱧᱟᱹᱜ ᱨᱚᱲ ᱵᱮᱱ ᱟᱸᱡᱚᱢ ᱮᱫᱟ? ᱚᱸ ᱞᱟᱹᱭᱫᱟᱞᱤᱧ ᱟᱵᱮᱱᱟᱜ ᱨᱚᱲᱢᱟ ᱟᱹᱰᱤ ᱯᱩᱥᱴᱟᱹᱣ ᱢᱟ ᱵᱟᱝ ᱟᱸᱡᱚᱢᱚᱜ ᱠᱟᱱᱟ ᱦᱟᱸᱜ ᱱᱮᱴᱚᱣᱟᱨᱠ ᱵᱟᱝᱫᱚ ᱵᱟᱭ ᱧᱟᱢᱮᱫ ᱛᱟᱵᱮᱱᱟ ᱦᱟᱸᱜ
ᱜᱚᱢᱠᱮ ᱯᱷᱟᱸᱠᱟ ᱨᱮ ᱢᱮᱱᱟᱜ ᱞᱤᱧᱟᱹ ᱟᱹᱞᱤᱧᱟᱜ ᱢᱟ ᱱᱮᱴ ᱢᱟ ᱰᱤᱥᱴᱟᱵᱽ ᱠᱟᱛᱮ ᱵᱟᱝ ᱛᱟᱦᱮᱸ ᱠᱟᱱᱟ
ᱚ ᱟᱪᱪᱷᱟ ᱱᱤᱛᱚᱜ ᱦᱟᱸᱜ ᱱᱟᱯᱟᱭ ᱜᱮ ᱟᱸᱡᱚᱢᱚᱜ ᱠᱟᱱᱟ ᱚᱱᱛᱮ
ᱛᱟᱦᱮ ᱱᱟᱯᱟᱭ ᱜᱮᱵᱤᱱ ᱜᱚᱝᱮ ᱚᱲᱟᱜ ᱠᱚᱨᱮ ᱜᱮ ᱜᱚᱢᱠᱮ ᱮᱠᱷᱚᱱ
ᱦᱮᱸᱻ ᱦᱮᱸ ᱱᱟᱯᱟᱭ ᱵᱚᱞ ᱛᱮᱫᱚ ᱛᱷᱚᱲᱟᱧ ᱫᱚᱨᱚ ᱥᱚᱨᱚ ᱧᱚᱜ ᱟᱠᱟᱱᱟ ᱢᱟᱸᱫᱟ ᱠᱷᱩᱜ ᱢᱟᱸᱫᱟ ᱠᱚ ᱧᱟᱢ ᱟᱠᱟᱜ ᱞᱤᱧᱟᱹ ᱫᱟᱜ ᱡᱟᱹᱲᱤ ᱛᱮ ᱡᱟ ᱜᱮᱞᱤᱧ ᱞᱚᱦᱚᱫ ᱵᱟᱲᱟ ᱞᱮᱱᱟ ᱛᱚ ᱟᱫᱚ ᱚᱱᱟ ᱤᱭᱟᱹᱛᱮᱞᱤᱧ ᱫᱚᱨᱚ ᱥᱚᱨᱚ ᱧᱚᱜ ᱟᱠᱟᱱᱟ
ᱜᱚᱢᱠᱮ ᱱᱚᱜᱼᱚᱭ ᱡᱮ ᱱᱮᱛᱟᱨ ᱫᱚ ᱪᱟᱥ ᱨᱮᱱᱟᱜ ᱚᱠᱛᱚ ᱜᱮ ᱠᱟᱱᱟ ᱜᱚᱢᱠᱮ ᱟᱫᱚ ᱡᱳᱨ ᱜᱮ ᱫᱟᱜ ᱠᱟᱫᱟᱭ ᱟᱯᱮ ᱫᱚ ᱚᱱᱛᱮ ᱫᱚ ᱟᱞᱮ ᱥᱮᱫ ᱢᱟ ᱵᱟᱭ ᱫᱟᱜ ᱠᱟᱫᱟ ᱨᱚᱦᱚᱭ ᱠᱚ ᱵᱟᱝᱞᱮ ᱫᱟᱲᱮᱭᱟᱜ ᱠᱟᱱ ᱜᱮᱭᱟ ᱟᱯᱮᱥ ᱪᱮᱫ ᱞᱮᱠᱟ ᱫᱟᱜ ᱟᱠᱟᱫᱟ ᱜᱚᱢᱠᱮ
ᱚᱭ ᱦᱳᱭ ᱚᱝ ᱚᱱᱠᱟᱜᱮ ᱟᱞᱮ ᱥᱮᱫ ᱦᱚᱸ ᱫᱟᱜ ᱡᱟᱹᱲᱤ ᱫᱚ ᱥᱮᱨᱚᱠᱚᱢ ᱫᱚ ᱵᱟᱹᱱᱩᱜ ᱟᱠᱟᱜᱼᱟ ᱟᱫᱚ ᱚᱱᱟᱜᱮ ᱦᱟᱸᱜ ᱛᱟᱹᱜᱤ ᱨᱮᱜᱮ ᱡᱚᱛᱚ ᱦᱚᱲᱜᱮ ᱢᱮᱱᱟᱜ ᱠᱚᱣᱟ ᱟᱫᱚ ᱫᱟᱜ ᱡᱟᱹᱲᱤ ᱫᱚ ᱟᱹᱰᱤ ᱢᱚᱸᱡᱽ ᱫᱚ ᱵᱟᱹᱱᱩᱜᱼᱟ ᱡᱟᱜᱮ ᱦᱩᱭᱩᱠ ᱟᱫᱚ ᱟᱞᱮᱥᱮᱫ ᱫᱚ ᱚᱱᱠᱟ ᱰᱤᱯ ᱠᱚ ᱢᱮᱱᱟᱜ-ᱟ ᱠᱟᱜᱼᱟ ᱛᱚ ᱟᱫᱚ ᱚᱱᱟ ᱛᱮᱜᱮ ᱦᱟᱸᱜ ᱥᱟᱵ ᱠᱟᱜ ᱢᱮ ᱠᱷᱮᱛ ᱵᱟᱹᱭᱦᱟᱹᱲ ᱠᱚᱫᱚ ᱠᱚ ᱞᱚᱦᱚᱫ ᱮᱟ ᱠᱷᱮᱛ ᱠᱚᱫᱚ ᱟᱫᱚ ᱦᱮ ᱡᱟᱜᱮ ᱥᱤ ᱠᱚᱫᱚ ᱮᱦᱚᱵ ᱟᱠᱟᱱᱟ ᱟᱞᱮ ᱥᱮᱫ ᱫᱚ ᱟᱫᱚ ᱟᱯᱮ ᱥᱮᱫ ᱜᱮ
ᱟᱞᱮᱥᱮᱫ ᱫᱚ ᱜᱚᱢᱠᱮ ᱦᱚᱞᱟ ᱢᱟᱽᱫᱷᱮ ᱨᱮ ᱜᱮᱮ ᱪᱟᱨᱟ ᱠᱚᱞᱮ ᱜᱤᱰᱤ ᱟᱠᱟᱫᱟ ᱟᱨ ᱦᱮ ᱚᱱᱠᱟᱱ ᱦᱚᱸ ᱫᱤᱯ ᱠᱚ ᱵᱟᱹᱱᱩᱜ ᱜᱮᱭᱟ? ᱡᱟ ᱦᱩᱭᱩᱜ ᱠᱟᱱᱟ ᱥᱮᱨᱢᱟ ᱡᱟᱹᱲᱤ ᱵᱷᱚᱨᱥᱟ ᱜᱮ ᱟᱨ ᱮᱠᱮᱱ ᱞᱟᱡ ᱠᱚᱠᱚ ᱮᱢ ᱨᱮᱦᱚᱸ ᱢᱟᱱᱮ ᱮᱴ ᱠᱤᱪᱷᱩᱴᱟᱭ ᱧᱟᱢᱟ ᱯᱩᱨᱟᱹᱴᱟ ᱫᱚ ᱵᱟᱭ ᱧᱟᱢ ᱜᱮᱭᱟ ᱟᱫᱚ ᱚᱱᱚ ᱱᱚᱝᱠᱟ ᱜᱮ ᱱᱮᱥ ᱫᱚᱭ ᱫᱟᱜ ᱜᱥᱮ ᱵᱟᱭ ᱫᱟᱜᱟ ᱵᱟᱝ ᱵᱩᱡᱷᱟᱹᱜ ᱠᱟᱱᱟ ᱪᱮᱫ ᱜᱮ ᱪᱤᱠᱟᱹ ᱦᱩᱭᱩᱜᱼᱟ ᱚᱱᱟᱱᱟᱜᱮ ᱩᱭᱦᱟᱹᱨᱛᱮ ᱵᱟᱝ ᱛᱤᱭᱳᱟᱹᱜᱚᱜ ᱠᱟᱱ ᱫᱚ ᱜᱚᱢᱠᱮ
ᱦᱳᱭ ᱦᱳᱭ ᱚᱱᱮ ᱚᱱᱠᱟ ᱜᱮ ᱟᱫᱚ ᱦᱮᱸ ᱡᱚᱫᱤ ᱱᱚᱝᱠᱟ ᱡᱩᱚᱫᱤ ᱫᱟᱜ ᱡᱟᱹᱲᱤ ᱱᱟᱯᱟᱭ ᱛᱮ ᱡᱩᱫᱤ ᱵᱟᱭ ᱫᱟᱜ ᱟᱵᱚᱱᱟ ᱛᱟᱦᱚᱞᱮ ᱦᱳᱲᱩ ᱨᱚᱦᱚᱭ ᱠᱟᱛᱮᱫ ᱡᱩᱫᱤ ᱴᱷᱤᱠ ᱴᱷᱟᱠ ᱫᱟᱜ ᱵᱟᱭ ᱫᱟᱜᱟ ᱛᱟᱦᱚᱞᱮ ᱫᱚ ᱚᱱᱟ ᱦᱩᱲᱩ ᱫᱚ ᱪᱤᱠᱟᱛᱮ ᱦᱩᱭᱩᱜ ᱛᱟᱵᱚᱱᱟ ᱟᱨ ᱦᱮᱸ ᱡᱮᱢᱚᱱ ᱮᱴᱟᱜ ᱮᱴᱟᱜ ᱥᱮᱫ ᱫᱚ ᱧᱮᱞᱚᱜᱼᱟ ᱡᱮ ᱵᱚᱨᱥᱟ ᱫᱟᱜ ᱵᱚᱨᱥᱟ ᱨᱮᱜᱮ ᱟᱨᱠᱤ ᱟᱫᱚ ᱱᱮᱛᱟᱨ ᱫᱚ ᱚᱱᱮ ᱚᱱᱠᱟ ᱴᱷᱤᱠ ᱢᱚᱛᱚᱱ ᱵᱟᱭ ᱫᱟᱜ ᱞᱮᱠᱟᱱᱡ ᱛᱚ ᱟᱨ ᱦᱩᱲᱩ ᱠᱚᱦᱚᱸ ᱱᱟᱯᱟᱭ ᱵᱟᱝ ᱦᱩᱭᱩᱜᱼᱟ
ᱵᱟᱝ ᱜᱚᱢᱠᱮ ᱟᱨ ᱦᱚᱸᱜᱼᱚᱭ ᱡᱮᱢᱚᱱ
ᱢᱟᱱᱮ ᱚᱠᱟ ᱚᱠᱟ ᱡᱟᱭᱜᱟ ᱠᱚᱫᱚ ᱫᱟᱜ ᱟᱠᱟᱫ ᱜᱮᱭᱟ ᱱᱚᱛᱮ ᱜᱮ ᱟᱞᱮᱥᱮᱫ ᱜᱮ ᱵᱟᱭ ᱫᱟᱜ ᱟᱠᱟᱫᱟ ᱜᱚᱝᱠᱮ ᱟᱞᱮ ᱢᱟ ᱵᱟᱝᱞᱮ ᱨᱚᱦᱚᱭ ᱫᱟᱲᱮᱜ ᱠᱟᱱᱟ ᱟᱨ ᱪᱤᱠᱟᱹ ᱛᱮ ᱡᱤᱭᱚᱱ ᱦᱚᱸ ᱠᱷᱟᱸᱰᱟᱣ ᱦᱩᱭᱩᱜᱼᱟ ᱱᱮᱛ ᱫᱩ ᱦᱟᱡᱟᱨ ᱨᱮ ᱪᱤᱠᱟᱹ ᱛᱮ ᱟᱯᱮ ᱵᱟᱠᱷᱨᱟ ᱛᱮ ᱪᱮᱫ ᱫᱤᱥ ᱦᱩᱫᱤᱥ ᱮᱢᱟᱞᱤᱧᱟ. ᱠᱟᱹᱴᱤᱡ ᱞᱤᱧ ᱟᱥᱚᱜ ᱠᱟᱱ ᱫᱚ
ᱟᱪᱪᱷᱟ ᱦᱳᱭ ᱟᱹᱰᱤ ᱱᱟᱯᱟᱭ ᱠᱩᱠᱞᱤ ᱟᱫᱚ ᱦᱮᱸ ᱱᱚᱣᱟ ᱠᱚ ᱫᱤᱭᱮ ᱫᱚ ᱞᱤᱧ ᱞᱟᱹᱭ ᱟ ᱡᱮ ᱱᱤᱛᱚᱜ ᱫᱚ ᱦᱟᱸᱜ ᱧᱮᱞᱚᱜ ᱠᱟᱱᱟ ᱚᱱᱠᱟ ᱫᱟᱜ ᱦᱚᱸ ᱵᱟᱭ ᱫᱟᱜ ᱮᱫᱟ ᱪᱟᱥ ᱠᱟᱹᱢᱤ ᱦᱩᱲᱩ ᱠᱚᱦᱚᱸ ᱦᱮᱸ ᱥᱮᱨᱚᱠᱚᱢ ᱵᱚᱪᱷᱚᱨ ᱵᱚᱪᱷᱚᱨ ᱨᱮ ᱤᱭᱟ. ᱚᱱᱮ ᱚᱱᱠᱟ ᱫᱟᱜ ᱠᱚ ᱠᱚᱢ ᱤᱫᱤᱜ ᱠᱟᱱᱟ ᱟᱫᱚ ᱚᱱᱟ ᱞᱮᱠᱟ ᱛᱮᱫᱚᱞᱤᱧ ᱞᱟᱹᱭᱟ ᱱᱮᱛᱟᱨ ᱫᱚ ᱪᱟᱥ ᱠᱟᱹᱢᱤ ᱨᱮ ᱦᱚᱸ ᱠᱟᱹᱢᱤ ᱨᱚ ᱡᱚᱢ ᱞᱮᱠᱟ ᱠᱟ ᱨᱚᱦᱚᱭ ᱠᱟᱜ ᱦᱩᱭᱩᱜᱼᱟ ᱟᱨ ᱡᱟᱜᱮ ᱵᱮᱵᱥᱟ ᱠᱚ ᱡᱟᱦᱟ ᱱᱟᱜ ᱪᱷᱳᱴᱳ ᱠᱷᱟᱴᱳ ᱵᱮᱵᱥᱟ ᱠᱚᱦᱚᱸ ᱪᱟᱞᱟᱣ ᱤᱫᱤ ᱦᱩᱭᱩᱜᱼᱟ ᱠᱟᱹᱴᱤᱡ ᱪᱩᱞᱩᱝ ᱦᱮᱸ ᱴᱟᱠᱟᱛᱮ ᱤᱱᱵᱷᱮᱥᱴ ᱠᱟᱛᱮᱫ ᱚᱱᱟ ᱠᱚᱜᱮᱞᱤᱧ ᱞᱟᱹᱭᱟ ᱟᱹᱞᱤᱧ ᱫᱚ
ᱦᱳᱭ ᱜᱚᱢᱠᱮ ᱚᱱᱟ ᱢᱟ ᱟᱹᱰᱤ ᱱᱟᱯᱟᱭ ᱠᱟᱛᱷᱟ ᱜᱮ ᱫᱚᱢᱟᱱ ᱠᱟᱛᱷᱟ ᱵᱮᱱ ᱢᱮᱱ ᱟᱠᱟᱫ ᱜᱮ ᱵᱮᱵᱥᱟ ᱢᱟᱛᱚ ᱟᱹᱰᱤ ᱢᱟᱱᱮ ᱵᱷᱟᱹᱜᱮ ᱡᱤᱱᱥᱟ ᱠᱟᱱᱟ ᱪᱟᱞᱟᱣ ᱤᱫᱤ ᱜᱮᱛᱚ ᱡᱚᱴᱤᱞᱚᱜ ᱠᱟᱱᱟ ᱜᱚᱝᱠᱮ ᱟᱨ ᱪᱮᱫ ᱞᱮᱠᱟᱛᱮ ᱱᱟᱯᱟᱭ ᱪᱟᱞᱟᱣ ᱤᱫᱤᱜᱼᱟ ᱥᱮ ᱪᱮᱜ ᱠᱟ ᱪᱟᱪᱳ ᱠᱮᱴᱮᱡ ᱦᱩᱭᱩᱜᱼᱟ ᱚᱱᱟ ᱤᱫᱤ ᱠᱟᱛᱮᱫ ᱵᱟᱠᱷᱨᱟ ᱜᱟᱛᱮ ᱜᱚᱝᱠᱮ ᱪᱮᱫ ᱞᱮᱠᱟ ᱵᱤᱱ ᱫᱤᱥ ᱦᱩᱫᱤᱥ ᱵᱤᱱ ᱮᱢ ᱫᱟᱲᱮᱭᱟᱜᱼᱟ ᱠᱟᱹᱴᱤᱡ ᱮᱢᱚᱜ ᱵᱤᱱ
ᱦᱳᱭ ᱟ ᱫᱚ ᱦᱮᱸ ᱟᱵᱚ ᱫᱚ ᱥᱟᱱᱛᱟᱞ ᱦᱚᱯᱚᱱ ᱫᱚ ᱮᱱᱛᱮ ᱯᱟᱹᱦᱤᱞ ᱠᱷᱚᱱ ᱥᱮᱫᱟᱭ ᱠᱷᱚᱱ ᱜᱮ ᱨᱮᱸᱜᱮᱡ ᱨᱮᱜᱮ ᱢᱮᱱᱟᱜ ᱵᱚᱱᱟ ᱟᱨ ᱱᱤᱛ ᱫᱷᱟᱹᱵᱤᱡ ᱛᱮᱦᱚᱸ ᱵᱚᱱ ᱨᱮᱸᱜᱮᱡᱼᱟ ᱮᱴᱟᱜ ᱠᱚ ᱫᱤᱠᱩ ᱯᱟᱹᱨᱥᱤ ᱞᱮᱠᱟ ᱫᱚ ᱦᱟᱸᱜ ᱟᱫᱚ ᱦᱮᱸ ᱟᱵᱚ ᱫᱚ ᱱᱟᱦᱟᱸ ᱩᱱᱟᱹᱜ ᱠᱤᱥᱟᱹᱬ ᱠᱚᱫᱚ ᱵᱟᱹᱱᱩᱜ ᱵᱚᱱᱟ ᱟᱫᱚ ᱢᱮᱱᱟᱜ ᱠᱚᱨᱮ ᱦᱚᱸ ᱢᱤᱫ ᱵᱟᱨ ᱱᱮᱛᱟᱨ ᱜᱮ ᱟᱨᱠᱤ ᱟᱫᱚ ᱟᱵᱚ ᱠᱚ ᱡᱮᱢᱚᱱ ᱪᱟᱥ ᱠᱟᱹᱢᱤ ᱦᱚᱲ ᱫᱚ ᱟᱫᱚ ᱦᱚᱸᱜᱼᱚ ᱱᱟ ᱞᱮᱠᱟ ᱛᱮᱫᱚ ᱞᱤᱧ ᱞᱟᱹᱭᱟ ᱡᱮ ᱮ ᱠᱟᱹᱴᱤᱡ ᱧᱚᱜ ᱚᱱᱠᱟ ᱱᱟᱜ ᱠᱟᱹᱢᱤ ᱵᱚᱞᱛᱮ ᱛᱮ ᱫᱚ ᱚᱱᱮ ᱵᱮᱵᱥᱟ ᱠᱟᱹᱴᱤᱡ ᱧᱚᱜ ᱡᱟᱦᱟᱸ ᱫᱚ ᱡᱩᱫᱤ ᱞᱤᱧ ᱞᱟᱹᱭᱟ ᱦᱮᱸ ᱥᱚᱵᱡᱤ ᱠᱚ ᱨᱚᱦᱚᱭ ᱦᱮᱸ ᱩᱛᱩ ᱛᱮᱭᱟᱜ ᱠᱚ ᱟᱭᱢᱟ ᱨᱚᱠᱚᱢ ᱢᱮᱱᱟᱜ ᱟᱠᱟ ᱟ ᱟᱫᱚ ᱚᱱᱟ ᱠᱚ ᱡᱩᱫᱤ ᱟᱵᱮᱱ ᱥᱮᱫ ᱦᱩᱭᱩᱜᱼᱟᱥᱮ ᱵᱟᱝ ᱦᱩᱭᱩᱜᱼᱟ ᱵᱟᱝ ᱞᱤᱧ ᱞᱟᱹᱭ ᱫᱟᱲᱮᱜ ᱠᱟᱱᱟ ᱟᱫᱚ ᱟᱞᱮ ᱥᱮᱫ ᱫᱚ ᱫᱚᱢᱮ ᱜᱮ ᱦᱩᱭᱩᱜᱼᱟ ᱛᱚ ᱟᱫᱚ ᱚᱱᱟ ᱠᱚ ᱨᱚᱦᱚᱭ ᱞᱮᱠᱷᱟᱡ ᱫᱚ ᱟᱹᱰᱤ ᱦᱮᱸ ᱵᱟᱡᱟᱨ ᱠᱚᱨᱮ ᱦᱚᱸ ᱵᱮᱥ ᱧᱟᱢᱚᱜ ᱠᱟᱱ ᱜᱮᱭᱟ ᱫᱚᱨ ᱠᱚ
ᱦᱮᱸ ᱜᱚᱢᱠᱮ ᱟᱹᱰᱤ ᱫᱟᱢᱟᱱᱟᱱ ᱠᱟᱛᱮ ᱠᱟᱛᱷᱟ ᱜᱮᱵᱮᱱ ᱞᱟᱹᱭ ᱠᱟᱫᱟ ᱟᱨ ᱦᱚᱜᱼᱚᱭ ᱟᱞᱮ ᱥᱮᱫ ᱥᱚᱵᱡᱤ ᱢᱟ ᱦᱩᱭᱩᱜ ᱜᱮᱭᱟ ᱥᱚᱵᱡᱤ ᱢᱟ ᱦᱮᱸ ᱠᱚᱢ ᱫᱟᱜ ᱛᱮᱜᱮ ᱦᱩᱭᱩᱜ ᱠᱟᱱ ᱜᱮᱭᱟ ᱟᱞᱮ ᱦᱚᱸ ᱟᱞᱮ ᱥᱮᱫ ᱫᱚ ᱱᱟᱹᱢᱤ ᱛᱮᱞᱮ ᱪᱟᱥ ᱜᱮᱭᱟ ᱡᱟᱸᱦᱟ ᱱᱟᱜ ᱜᱮ ᱢᱟᱱᱮ ᱱᱟᱢᱤ ᱛᱮ ᱢᱟᱱᱮ ᱪᱮᱫ ᱞᱮᱠᱟ ᱦᱩᱲᱩ ᱦᱚᱸ ᱥᱮᱭ ᱥᱟᱱ ᱵᱚᱸᱜᱟ ᱢᱩᱪᱟᱹᱫ ᱢᱩᱪᱟ. ᱫ ᱪᱮᱫ ᱜᱮᱞᱮ ᱨᱚᱦᱚᱭ ᱜᱮᱭᱟ ᱛᱟᱦᱚᱞᱮ ᱱᱤᱛᱚᱜ ᱡᱟᱦᱟᱸ ᱵᱚᱨᱥᱟ ᱨᱮᱱᱟᱜ ᱟᱱᱟᱡ ᱠᱚᱞᱮ ᱨᱚᱦᱚᱭ ᱠᱟᱫᱟ ᱚᱱᱟ ᱠᱚᱛᱮ ᱞᱮ ᱡᱚᱛᱱᱚ ᱵᱟᱲᱟᱭᱮᱫᱟ ᱟᱨ ᱫᱟᱜ ᱠᱚ ᱞᱟᱜᱟᱣ ᱞᱮᱱᱠᱷᱟᱱ ᱞᱮ ᱚᱱᱟ ᱦᱩᱲᱩ ᱠᱚᱞᱮ ᱨᱚᱦᱚᱭ ᱩᱱᱢᱟ ᱡᱚᱛᱱᱚ ᱵᱟᱝ ᱜᱟᱱᱚᱜ ᱜᱮᱭᱟ ᱚᱠᱟ ᱥᱮᱫ ᱵᱤᱱ ᱪᱤᱠᱟᱹᱭᱟ ᱚᱱᱠᱟ ᱱᱟᱜ ᱩᱭᱦᱟᱹᱨ ᱵᱷᱟᱵᱱᱟ ᱜᱮ ᱪᱟᱞᱟᱣ ᱤᱫᱤᱜ ᱠᱟᱱᱟ ᱜᱚᱝᱠᱮ
ᱦᱳᱭ ᱦᱳᱭ ᱟᱨ ᱟᱵᱚ ᱫᱚ ᱩᱱᱟᱹᱜ ᱠᱤᱥᱟᱹᱲ ᱦᱚᱲ ᱫᱚ ᱵᱟᱝ ᱠᱟᱱᱟ ᱵᱚᱱ ᱛᱚ ᱟᱫᱚ ᱪᱟᱥ ᱠᱟᱹᱢᱤ ᱦᱚᱲ ᱜᱮ ᱟᱫᱚ ᱚᱱᱠᱟ ᱵᱷᱟᱵᱮ ᱜᱮ ᱟᱹᱥᱩᱞᱚᱜ ᱦᱩᱭᱩᱜ ᱛᱟᱵᱚᱱᱟ ᱟᱨᱠᱤ ᱱᱤᱛᱚᱜ ᱫᱚ ᱟᱨ ᱚᱱᱮ ᱚᱱᱠᱟ ᱵᱟᱨᱦᱮ ᱠᱟᱹᱢᱤ ᱦᱚᱸ ᱪᱟᱞᱟᱣ ᱠᱟᱛᱮᱜ ᱟᱥᱟ ᱵᱷᱚᱨᱥᱟ ᱦᱚᱸ ᱵᱟᱨᱦᱮ ᱠᱟᱹᱢᱤ ᱪᱟᱞᱟᱣ ᱞᱮᱱ ᱠᱷᱟᱱ ᱚᱠᱟ ᱥᱮᱫ ᱫᱚ ᱴᱷᱤᱠ ᱴᱷᱟᱠ ᱯᱚᱭᱥᱟ ᱦᱚᱸ ᱵᱟᱠᱚ ᱮᱢᱚᱜ ᱠᱟᱱᱟ ᱟᱨ ᱠᱟᱹᱢᱤ ᱦᱚᱸ ᱥᱮᱨᱚᱠᱚᱢ ᱦᱮᱸ ᱵᱟᱝ ᱦᱩᱭ ᱜᱚᱫᱚᱜ ᱠᱟᱱᱟ ᱚᱱᱮ ᱚᱱᱠᱟ ᱟᱨ
ᱜᱚᱝᱠᱮ ᱛᱟᱦᱞᱮ ᱟᱵᱤᱱ ᱥᱮᱫ ᱫᱚ ᱪᱮᱫ ᱟᱛ ᱠᱚ ᱠᱚ ᱪᱟᱥ ᱟᱠᱟᱫ ᱜᱮᱭᱟ ᱱᱤᱛᱚᱜ ᱵᱚᱨᱥᱟ ᱨᱮ ᱟᱞᱮ ᱥᱮᱫ ᱢᱟ ᱥᱚᱥᱟ ᱢᱮᱱᱟᱜ ᱜᱮᱭᱟ ᱵᱚᱨᱵᱚᱴᱤ ᱢᱮᱱᱟᱜ ᱜᱮᱭᱟ ᱠᱚᱨᱚᱞᱟ ᱠᱚ ᱢᱮᱱᱟᱜ ᱜᱮᱭᱟ ᱟᱨ ᱡᱷᱤᱸᱜᱟᱹ ᱠᱚᱦᱚᱸ ᱢᱮᱱᱟᱜ ᱜᱮᱭᱟ ᱵᱮᱸᱜᱟᱱ ᱠᱚᱦᱚᱸ ᱵᱮᱸᱜᱟᱲ ᱠᱚᱦᱚᱸ ᱢᱮᱱᱟᱜ ᱜᱮᱭᱟ ᱟᱯᱮ ᱥᱮᱫ ᱢᱟ ᱪᱮᱫ ᱠᱚ ᱪᱟᱥ ᱫᱟ
ᱦᱳᱭ ᱚᱱᱟ ᱠᱚᱜᱮ ᱱᱚᱣᱟ ᱦᱮᱸ ᱚᱱᱟ ᱵᱮᱸᱜᱟᱲ ᱠᱚ ᱱᱚᱛᱮ ᱴᱟᱢᱟᱴᱳᱞ ᱠᱚ ᱵᱷᱤᱱᱰᱤ ᱠᱚ ᱯᱚᱴᱚᱞ ᱠᱚ ᱦᱮᱸ ᱠᱟᱞᱞᱟ ᱠᱚ ᱚᱱᱟ ᱠᱚᱜᱮ ᱢᱮᱱᱟᱜ ᱟᱠᱟᱜ ᱚᱱᱟ ᱥᱟᱶᱛᱮ ᱟᱨᱦᱚᱸ ᱱᱚᱛᱮ ᱫᱚ ᱚᱱᱟ ᱪᱟᱥ ᱵᱚᱞᱛᱮ ᱫᱚ ᱚᱱᱟ ᱯᱟᱴ ᱠᱚᱠᱚ ᱮᱨ ᱠᱟᱜᱼᱟ ᱯᱟᱴ ᱠᱚ ᱫᱚᱢᱮ ᱜᱮᱠᱚ ᱮᱨ ᱠᱟᱜᱼᱟ ᱟᱞᱮᱥᱮᱫ ᱫᱚ ᱱᱚᱛᱮ ᱫᱚ
ᱪᱮᱫ ᱜᱚᱝᱜᱮ ᱵᱤᱱ ᱞᱟᱹᱭ ᱠᱮᱫᱟ ᱡᱮ ᱵᱟᱝ ᱧᱟᱢ ᱛᱤᱭᱟᱹᱜ ᱞᱮᱱᱟ
ᱤᱭᱟᱹ ᱯᱟᱴ ᱯᱟᱴ
ᱚ ᱯᱟᱴ ᱟᱞᱮ ᱥᱮᱫ ᱢᱟ ᱯᱟᱴ ᱫᱚ ᱵᱟᱝ ᱤᱨᱟ ᱯᱟᱴ ᱢᱟ ᱟᱹᱰᱤ ᱞᱟᱦᱟ ᱛᱮᱠᱚ ᱮᱨ ᱛᱟᱦᱮᱸᱫ ᱩᱱᱫᱚ ᱫᱚ ᱠᱟᱹᱴᱤᱡ ᱛᱟᱦᱮᱸᱠᱟᱱᱟ ᱠᱟᱹᱴᱤᱡ ᱜᱮ ᱟᱨ ᱚᱱᱟ ᱨᱟᱦᱮᱲ ᱠᱚᱦᱚᱸ ᱨᱟᱢᱲᱟ ᱠᱚᱦᱚᱸ ᱵᱟᱝᱠᱚ ᱮᱨᱟ
ᱦᱳᱭ ᱟᱪᱪᱷᱟ ᱛᱟᱦᱚᱞᱮ ᱫᱚ ᱟᱯᱮ ᱱᱟᱠᱷᱟ ᱫᱚ ᱛᱟᱞᱮ ᱫᱚ ᱱᱚᱝᱠᱟ ᱦᱩᱲᱩ ᱪᱟᱥ ᱠᱚᱫᱚ ᱦᱟᱸᱜ ᱛᱟᱞᱮ ᱱᱚᱝᱠᱟ ᱥᱮᱨᱢᱟ ᱨᱮᱫᱚ ᱛᱤᱱᱟᱹᱜ ᱫᱷᱟᱢ ᱠᱟᱛᱮᱜ ᱦᱳᱭᱳᱜᱼᱟ, ᱵᱟᱨ ᱫᱷᱚᱢ ᱥᱮ ᱢᱤᱫ ᱫᱷᱟᱣᱜᱤ?
ᱟᱞᱮ ᱥᱮᱫ ᱠᱚ ᱢᱮᱱᱟᱜᱼᱟ
ᱪᱟᱥ ᱜᱮᱭᱟ ᱟᱞᱮ ᱥᱮᱫᱢᱟ ᱟᱹᱞᱩ ᱠᱚ ᱛᱩᱲᱤ ᱠᱚᱦᱚᱸ ᱜᱮᱭᱟ ᱩᱢ ᱠᱚᱫᱚ ᱠᱚᱢ ᱧᱮᱞᱚᱜ ᱜᱮᱭᱟ
ᱦᱳᱭ ᱦᱳᱭ ᱦᱳᱭ ᱚᱱᱟ ᱠᱚᱦᱚᱸ ᱡᱮᱢᱚᱱ ᱱᱚᱛᱮ ᱠᱷᱚᱨᱟ ᱦᱩᱲᱩ ᱜᱮᱫ ᱨᱟᱠᱟᱵ ᱠᱟᱛᱮᱫ ᱟᱞᱮ ᱥᱮᱫ ᱢᱟ ᱪᱟᱥ ᱢᱟ ᱵᱟᱨᱫᱚᱢ ᱦᱩᱭᱩᱜ ᱟᱫᱚ ᱡᱚᱠᱷᱚᱱ ᱦᱟᱸᱜ ᱚᱱᱟ ᱠᱷᱚᱨᱟ ᱦᱩᱲᱩ ᱠᱚ ᱜᱮᱫ ᱨᱟᱠᱟᱵ ᱠᱟᱛᱮᱫ ᱟᱫᱚ ᱛᱚᱠᱷᱚᱱ ᱫᱚ ᱱᱤᱭᱟᱹ ᱜᱩᱦᱩᱢ ᱠᱚ ᱛᱩᱲᱤ ᱠᱚ ᱟᱹᱞᱩ ᱠᱚ ᱠᱚ ᱦᱮᱸ ᱦᱮᱸ ᱚᱱᱟ ᱠᱚᱜᱮ ᱪᱟᱥ ᱫᱚ ᱟᱹᱰᱤ ᱵᱷᱟᱜᱤ ᱜᱮ ᱦᱩᱭᱩᱜᱼᱟ ᱟᱞᱮᱥᱮᱫ ᱫᱚ ᱟᱹᱰᱤ ᱟᱸᱴ ᱜᱮ ᱟᱨᱠᱤ ᱚᱱᱟ ᱠᱚᱦᱚᱸ ᱦᱩᱭᱩᱜ ᱜᱮᱭᱟ᱾
ᱦᱮᱸ ᱜᱚᱢᱠᱮ ᱛᱟᱦᱚᱞᱮ ᱢᱟᱱᱮ ᱦᱩᱲᱩ ᱤᱨ ᱠᱟᱛᱮᱫ?
ᱟᱨ ᱜᱚᱝᱠᱮ ᱛᱟᱦᱚᱞᱮ ᱱᱚᱜᱼᱚᱭ ᱯᱮ ᱪᱟᱥᱮᱫ ᱜᱮᱭᱟ ᱴᱨᱟᱠᱴᱟᱨ ᱥᱮ ᱱᱟᱦᱮᱞ ᱠᱚᱦᱚᱸ ᱡᱟᱹᱥᱛᱤ ᱧᱮᱞᱚᱜ ᱜᱮᱭᱟ ᱚᱠᱟᱴᱟᱜ ᱜᱮ ᱵᱤᱥᱤ ᱧᱮᱞᱚᱜᱼᱟ ᱟᱞᱮ ᱟᱯᱮ ᱥᱮᱫ ᱢᱟ ᱱᱟᱦᱮᱞ ᱠᱚᱫᱚ ᱵᱟᱝ ᱧᱮᱞᱚᱜ ᱠᱟᱱᱟ᱾ ᱴᱟᱠᱴᱟᱨ ᱠᱚᱜᱮ ᱡᱟᱹᱥᱛᱤ ᱧᱮᱞᱚᱜ ᱠᱟᱱᱟ ᱢᱮᱱᱛᱮ ᱨᱮᱦᱚᱸ ᱢᱤᱫᱵᱟᱨ ᱦᱚᱲ ᱫᱚᱠᱚ ᱪᱟᱥ ᱟᱠᱟᱫ ᱠᱚᱜᱮᱭᱟ᱾ ᱥᱟᱢᱟᱡᱽ ᱠᱚᱯᱟᱣ ᱞᱟᱹᱜᱤᱫ ᱛᱮ ᱜᱚᱢᱠᱮ ᱚᱠᱟᱞᱮ ᱞᱮᱠᱟ ᱧᱮᱞᱚᱜ ᱠᱟᱱ ᱜᱮᱭᱟ ᱯᱮᱥᱮᱫ
ᱚ ᱟᱞᱮ ᱥᱮᱫ ᱫᱚ ᱱᱚᱛᱮ ᱫᱚ ᱡᱮᱢᱚᱱ ᱦᱮᱸ ᱟᱹᱞᱤᱧ ᱞᱟᱹᱭ ᱟ ᱡᱮᱢᱚᱱ ᱦᱮᱸ ᱟᱹᱛᱩ ᱴᱚᱞᱟ ᱨᱮᱦᱟᱸᱜ ᱡᱮᱢᱚᱱ ᱟᱞᱮ ᱠᱚᱫᱚ ᱰᱟᱹᱝᱨᱤ ᱠᱚ ᱢᱮᱱᱟᱜ ᱠᱚᱛᱟᱞᱮᱭᱟ ᱜᱮᱭᱟ ᱟᱫᱚ ᱟᱨ ᱟᱞᱮ ᱫᱚ ᱦᱟᱸᱜ ᱡᱮᱢᱚᱱ ᱵᱤᱪᱟᱹᱲ ᱠᱚ ᱛᱷᱚᱲᱟ ᱧᱚᱜ ᱤᱭᱟᱹ ᱚᱠᱟ ᱠᱚᱨᱮ ᱴᱟᱠᱴᱟᱨ ᱠᱚᱫᱚ ᱵᱟᱝ ᱟᱹᱪᱩᱨᱚᱜᱼᱟ ᱥᱮ ᱚᱠᱚᱭ ᱠᱚᱨᱮ ᱦᱟᱜ ᱠᱩᱫᱚ ᱟᱨ ᱚᱱᱟ ᱰ ᱠᱚᱣᱟ ᱩᱱᱠᱩ ᱫᱚ ᱦᱮᱸ ᱱᱤᱭᱟᱹ ᱴᱟᱠᱴᱟᱨ ᱠᱚᱨᱮ ᱜᱮ ᱦᱟᱸᱜ ᱠᱚ ᱵᱟᱹᱭᱦᱟᱹᱲ ᱫᱚᱠᱚ ᱥᱤ ᱞᱚᱥᱚᱫᱟ ᱟᱨᱠᱤ᱾
ᱟᱞᱮ ᱥᱮᱫ ᱫᱚ ᱜᱚᱢᱠᱮ ᱦᱚᱜᱼᱚ ᱱᱚᱝᱠᱟ ᱴᱨᱟᱠᱴᱟᱨ ᱦᱚᱸ ᱢᱮᱱᱟᱜ ᱜᱮᱭᱟ ᱴᱨᱟᱠᱴᱟᱨ ᱴᱨᱟᱠᱴᱟᱨ ᱛᱮ ᱥᱤ ᱠᱟᱛᱮᱫ ᱡᱟᱦᱟᱸᱭ ᱠᱚᱣᱟᱜ ᱱᱟᱦᱮᱞ ᱨᱮᱱᱟᱜᱫᱚ ᱜᱷᱩᱨᱟᱹ ᱪᱟᱥ ᱫᱚ ᱵᱟᱝᱠᱚ ᱨᱮᱱᱟᱜ ᱴᱨᱟᱠᱴᱟᱨ ᱫᱚ ᱵᱟᱠᱚ ᱥᱤᱭᱟ᱾ ᱟᱫᱚ ᱡᱟᱜᱮ ᱵᱟᱭ ᱪᱟᱥ ᱞᱮᱠᱷᱟᱱ ᱫᱚ ᱴᱨᱟᱠᱴᱟᱨ ᱨᱮᱱᱟᱜ ᱯᱚᱭᱥᱟ ᱠᱚᱦᱚᱸ ᱡᱟᱹᱥᱛᱤ ᱞᱟᱜᱟᱣ ᱠᱚᱜᱼᱟ ᱟᱫᱚ ᱢᱤᱫ ᱪᱟᱥ ᱠᱟᱛᱮᱫ ᱛᱟᱯᱚᱨᱮ ᱥᱤ ᱞᱮᱠᱷᱟᱱ ᱱᱚᱣᱟ ᱯᱚᱭᱥᱟ ᱠᱚᱦᱚᱸ ᱛᱷᱚᱲᱟ ᱠᱚᱢᱚᱜᱼᱟ ᱟᱨ ᱚᱱᱟ ᱯᱚᱭᱥᱟ ᱜᱮ ᱮᱴᱟᱜ ᱥᱮᱫ ᱞᱟᱜᱟᱣ ᱜᱟᱱᱚᱜᱼᱟ ᱦᱚᱭ ᱛᱚ᱾
ᱟᱪᱪᱷᱟ ᱟᱹᱰᱤ ᱱᱟᱯᱟᱭ ᱴᱷᱤᱠ ᱠᱟᱛᱷᱟ ᱟᱫᱚ ᱦᱳᱭ ᱦᱳᱭ ᱚᱱᱠᱟ ᱦᱚᱸ ᱴᱷᱤᱠ ᱜᱮᱭᱟ ᱟᱫᱚ ᱦᱮᱸ ᱱᱮᱛᱟᱨ ᱫᱚ ᱧᱮᱞᱚᱜ ᱠᱟᱱᱟ ᱚᱱᱮ ᱚᱱᱠᱟ ᱰᱟᱝᱨᱟ ᱠᱟᱰᱟ ᱠᱚᱦᱚᱸ ᱵᱟᱹᱭ ᱵᱟᱹᱭ ᱛᱮᱠᱚ ᱟᱫ ᱪᱟᱵᱟᱜ ᱠᱟᱱᱟ ᱥᱮᱫᱟᱭ ᱫᱚ ᱦᱮᱸ ᱦᱮᱸ ᱰᱟᱝᱨᱟ ᱠᱟᱰᱟ ᱛᱮᱜᱮ ᱠᱚ ᱪᱟᱥ ᱟᱹᱜᱩᱭᱮᱫ ᱛᱟᱦᱮᱱᱟᱠᱚ ᱟᱫᱚ ᱱᱮᱛᱟᱨ ᱫᱚ ᱟᱫᱚᱢ ᱟᱫᱚᱢ ᱟᱹᱛᱩ ᱨᱮ ᱟᱵᱚ ᱥᱟᱱᱛᱟᱲ ᱟᱛᱩ ᱨᱮᱜᱮ ᱧᱮᱞ ᱧᱟᱢᱚᱜ ᱠᱟᱱᱟ ᱰᱟᱝᱨᱟ ᱠᱟᱰᱟ ᱵᱟᱹᱱᱩᱜ ᱠᱚᱣᱟ ᱟᱨ ᱱᱮᱛᱟᱨ ᱠᱚ ᱠᱚᱲᱟ ᱫᱚ ᱦᱟᱸᱜ ᱧᱮᱞᱚᱜ ᱠᱟᱱᱟ ᱡᱮ ᱰᱟᱝᱨᱟ ᱚᱱᱠᱟ ᱤᱭᱟᱹ ᱥᱤᱭᱳᱜ ᱦᱚᱸ ᱵᱟᱠᱚ ᱵᱟᱰᱟᱭᱟ᱾ ᱦᱮᱸ ᱡᱮᱢᱚᱱ ᱟᱹᱞᱤᱧ ᱫᱚ ᱡᱟᱜᱮ ᱫᱚᱞᱤᱧ ᱵᱟᱰᱟᱭ ᱜᱮᱭᱟ ᱦᱟᱸᱜ ᱡᱮᱢᱚᱱ ᱡᱚᱠᱷᱚᱱ ᱦᱟᱸᱜ ᱵᱟᱵᱟᱭ ᱛᱟᱦᱮᱸ ᱠᱟᱱᱟ ᱠᱟᱱᱟ ᱛᱚᱠᱷᱚᱱ ᱦᱟᱸᱜ ᱵᱟᱵᱟ ᱥᱤᱭᱮᱫ ᱛᱟᱦᱮᱸᱱᱟ ᱟᱫᱚ ᱩᱱᱤ ᱚᱱᱠᱟᱞᱤᱧ ᱧᱮᱞ ᱞᱮᱫᱮ ᱛᱟᱦᱮᱱᱟ ᱟᱫᱚ ᱦᱟᱸᱜ ᱢᱮᱛᱟᱞᱤᱧ ᱠᱟᱱ ᱛᱟᱦᱮᱱᱟ ᱡᱮ ᱢᱟ ᱡᱟᱜᱮ ᱥᱟᱵ ᱞᱮᱜᱟᱭ ᱢᱮ ᱥᱤ ᱞᱮᱜᱟᱭ ᱢᱮ ᱚᱱᱠᱟ ᱠᱟᱛᱮᱫ ᱡᱟᱜᱮᱞᱤᱧ ᱥᱮᱫ ᱠᱟᱜᱼᱟ
ᱟᱫᱚ ᱜᱚᱢᱠᱮ ᱱᱮᱛᱟᱨ ᱢᱟ ᱛᱷᱚᱲᱟ ᱜᱮ ᱫᱟᱜ ᱮᱫᱟᱭ ᱢᱟᱱᱮ ᱵᱟᱭ ᱫᱟᱜ ᱮᱫᱟ ᱠᱚᱢ ᱫᱤᱱ ᱨᱮ ᱫᱟᱜ ᱮᱫᱟᱭ ᱢᱟᱱᱮ ᱵᱮᱥᱤ ᱫᱤᱱ ᱵᱟᱝ ᱛᱟᱦᱮᱱ ᱠᱟᱱᱟ ᱴᱟᱴᱠᱟ ᱜᱮ ᱪᱮ ᱞᱮᱠᱟ ᱪᱟᱵᱟᱜ ᱠᱟᱱᱟ ᱛᱟᱦᱚᱞᱮ ᱴᱨᱟᱠᱴᱟᱨ ᱠᱷᱮᱛᱨᱮ ᱜᱮ ᱵᱷᱟᱜᱮᱜ ᱠᱟᱱ ᱜᱮᱭᱟ ᱚᱱᱟ ᱴᱟᱠ- ᱞᱚᱥᱚᱫ ᱟᱨ ᱴᱟᱠᱴᱟᱨ ᱛᱮᱢᱟ ᱚᱠᱛᱚ ᱦᱚᱸ ᱠᱚᱢ ᱞᱟᱜᱟᱜ ᱜᱮᱭᱟ᱾ ᱠᱟᱹᱣᱰᱤ ᱠᱚ ᱵᱤᱥᱤ ᱞᱟᱜᱟᱜᱼᱟ ᱟᱨ ᱦᱚᱲ ᱦᱚᱸ ᱠᱟᱹᱴᱤᱡ ᱠᱷᱟᱹᱴᱞᱤ ᱦᱚᱸ ᱠᱚᱢᱚᱜ ᱠᱟᱱ ᱛᱟᱠᱚ ᱜᱮᱭᱟ᱾ ᱟᱫᱚ ᱟᱞᱮ ᱥᱮᱫ ᱢᱟ ᱴᱟᱠᱛᱟᱨ ᱦᱮᱱᱟᱜ ᱨᱮᱦᱚᱸ ᱱᱟᱦᱮᱞ ᱠᱚᱫᱚ ᱢᱮᱱᱟᱜ ᱜᱮᱭᱟ ᱱᱚᱣᱟ ᱠᱷᱟᱹᱛᱤᱨ ᱜᱮ ᱟᱱᱟᱡᱽ ᱠᱚ ᱪᱟᱥ ᱠᱷᱟᱹᱛᱤᱨ᱾ ᱟᱱᱟᱡ ᱪᱟᱥ ᱞᱟᱹᱜᱤᱫ ᱫᱚ ᱦᱩᱲᱩ ᱤᱨ ᱜᱮᱫ ᱠᱟᱛᱮᱫ ᱟᱫᱚ ᱦᱩᱲᱩ ᱫᱚ ᱡᱟᱛᱮ ᱵᱟᱨᱭᱟ ᱜᱟᱱ ᱡᱩᱫᱤ ᱴᱚᱯᱚᱨᱟ ᱨᱮ ᱟᱱᱟᱡ ᱪᱟᱥ ᱦᱩᱭᱩᱜᱼᱟ᱾
ᱟᱫᱚ ᱱᱟᱦᱮᱞ ᱢᱟ ᱴᱟᱠᱴᱟᱨ ᱢᱟ ᱵᱟᱠᱚ ᱟᱹᱜᱩᱭᱟ᱾ ᱥᱟᱺᱜᱤᱧ ᱠᱷᱚᱱ ᱞᱟᱹᱭᱟ ᱠᱚ ᱩᱱ ᱡᱷᱟᱹᱞ ᱤᱫᱤ ᱢᱟᱱᱮ ᱥᱩᱱᱩᱢ ᱠᱷᱚᱨᱪᱟ ᱜᱮ ᱵᱮᱠᱟᱨᱚᱜ ᱛᱟᱞᱮᱭᱟ᱾ ᱟᱯᱮᱭᱟᱜ ᱴᱨᱟᱠᱴᱟᱨ ᱞᱟᱜᱟ ᱠᱟᱛᱮᱫ ᱫᱚ ᱵᱟᱝ ᱦᱩᱭᱩᱜ ᱛᱟᱞᱮᱭᱟ᱾ ᱛᱟᱦᱚᱞᱮ ᱚᱱᱟ ᱵᱟᱠᱷᱨᱟ ᱛᱮᱜᱮ ᱱᱟᱦᱮᱞ ᱫᱚ ᱩᱨᱤᱡ ᱠᱚᱫᱚ ᱦᱟᱛᱟᱣ ᱦᱩᱭ ᱠᱟᱱ ᱜᱮᱭᱟ ᱜᱚᱝᱠᱮ᱾
ᱦᱳᱭ ᱦᱳᱭ ᱚᱱᱟ ᱠᱚᱜᱮ ᱚᱱᱮ ᱡᱮᱢᱚᱱ ᱩᱛᱩ ᱛᱮᱭᱟᱜ ᱠᱩ᱾ ᱡᱮᱢᱚᱱ ᱫᱷᱩᱲᱤ ᱨᱮ ᱡᱟᱦᱟᱸ ᱠᱚ ᱥᱤᱜᱼᱟ ᱚᱱᱟ ᱠᱚᱫᱚ ᱱᱟᱦᱮᱞ ᱛᱮᱜᱮ ᱟᱹᱰᱤ ᱡᱚᱛᱷᱟᱛ ᱦᱩᱭᱩᱜᱼᱟ ᱟᱨᱠᱤ ᱱᱟᱯᱟᱭ ᱥᱤᱜᱼᱟ ᱚᱱᱟ ᱠᱚᱫᱚ᱾ ᱟᱨ ᱱᱤᱡᱮᱨᱟᱜ ᱛᱟᱦᱮᱱ ᱛᱟᱢ ᱠᱷᱟᱡ ᱫᱚ ᱚᱱᱮ ᱵᱮᱱ ᱞᱟᱹᱭ ᱠᱮᱫ ᱞᱮᱠᱟ ᱡᱮ ᱯᱚᱭᱥᱟ ᱠᱚ ᱵᱟᱝ ᱞᱟᱜᱟᱜᱼᱟ ᱟᱨ ᱡᱟᱜᱮ ᱡᱚᱠᱷᱚᱱ ᱛᱚᱠᱷᱚᱱ ᱥᱤ ᱫᱟᱲᱮᱟᱜᱼᱟ ᱟᱨᱠᱤ ᱚᱱᱮ ᱚᱱᱠᱟ᱾
ᱜᱚᱢᱠᱮ ᱦᱚᱜᱼᱚᱭ ᱡᱮᱢᱚᱱ ᱛᱩᱲᱤ ᱠᱚᱫᱚ ᱛᱩᱲᱤ ᱠᱚᱫᱚ ᱴᱟᱠᱴᱟᱨ ᱛᱮ ᱮᱨ ᱞᱮᱠᱷᱟᱱ ᱮᱱᱠᱷᱟᱱ ᱩᱱᱟᱹᱜ ᱫᱚ ᱵᱟᱝ ᱦᱩᱭᱩᱜ ᱜᱮᱭᱟ᱾ ᱚᱱᱟ ᱵᱟᱝᱢᱟ ᱛᱩᱲᱤ ᱜᱮ ᱚᱱᱟ ᱞᱚᱴᱟ ᱛᱮ ᱟᱹᱰᱤ ᱞᱟᱛᱟᱨ ᱟᱬᱜᱚᱱᱟ᱾ ᱚᱱᱟ ᱛᱩᱲᱤ ᱫᱚ ᱵᱟᱝ ᱡᱟᱝ ᱚᱜᱼᱟ ᱢᱟᱱᱮ ᱡᱟᱝ ᱢᱟᱱᱮ ᱜᱚᱢᱠᱮ ᱵᱟᱝ ᱡᱟᱱᱟᱢᱚᱜᱼᱟ᱾ ᱟᱨ ᱱᱟᱦᱮᱞ ᱛᱚ ᱦᱟᱸᱰᱮ ᱱᱟᱰᱮ ᱥᱤ ᱠᱟᱛᱮᱫ ᱨᱮᱦᱚᱸ ᱪᱮᱛᱟᱱ ᱨᱮᱜᱮ ᱛᱟᱦᱮᱱᱟ ᱛᱩᱲᱤ ᱵᱷᱟᱜᱤ ᱦᱩᱭᱩᱜ ᱜᱮᱭᱟ᱾ ᱟᱫᱚ ᱡᱚᱠᱷᱚᱱ ᱡᱮᱢᱚᱱ ᱫᱚ ᱟᱞᱮ ᱫᱚ ᱱᱟᱦᱮᱞ ᱠᱚᱛᱮᱜᱮ ᱮᱨᱜᱮᱭᱟ ᱥᱚᱢᱚᱭ ᱠᱚ ᱛᱟᱦᱮᱸᱱ ᱠᱷᱟᱱ ᱚᱠᱛᱚ ᱠᱚ ᱟᱨ ᱵᱟᱝ ᱛᱟᱦᱮᱱ ᱠᱷᱟᱱ ᱞᱳᱴᱟᱨ ᱛᱮᱜᱮ᱾
ᱦᱳᱭᱻ ᱦᱳᱭᱻ᱾ ᱦᱮᱸ ᱚᱱᱠᱟ ᱜᱮ ᱟᱹᱰᱤ ᱡᱚᱛᱷᱟᱛ ᱠᱟᱛᱷᱟ ᱵᱮᱱ ᱞᱟᱹᱭ ᱠᱟᱜᱼᱟ᱾ ᱚᱱᱠᱟᱜᱮ ᱡᱮᱢᱚᱱ ᱞᱟᱛᱟᱨ ᱥᱮᱫ ᱵᱚᱞᱚ ᱞᱮᱱ ᱠᱷᱟᱱ ᱱᱟᱦᱮᱞ ᱛᱮᱫᱚ ᱤᱭᱟᱹ ᱴᱟᱠᱴᱟᱨ ᱛᱮᱫᱚ ᱥᱤ ᱞᱮᱠᱷᱟᱡ ᱫᱚ ᱮᱠᱟᱞ ᱛᱮ ᱥᱟᱱᱟᱢ ᱤᱭᱟᱹ ᱪᱟᱵᱟᱜᱼᱟ᱾ ᱞᱟᱛᱟᱨ ᱥᱮᱫ ᱜᱮ ᱟᱨ ᱱᱟᱦᱮᱞ ᱠᱚᱛᱮ ᱫᱚ ᱪᱮᱛᱟᱱ ᱧᱚᱜ ᱨᱮᱜᱮ ᱛᱟᱦᱮᱱᱟ ᱚᱱᱟ ᱫᱚ ᱚᱢᱚᱱ ᱜᱚᱫᱚᱜ ᱜᱮᱭᱟ᱾ ᱟᱨᱠᱤ
ᱦᱮᱸ ᱜᱚᱝᱠᱮ ᱟᱨ ᱴᱨᱟᱠᱴᱚᱨ ᱫᱚ ᱟᱹᱰᱤ ᱞᱟᱛᱟᱨ ᱟᱬᱜᱚ ᱞᱮᱱᱠᱷᱟᱱ ᱥᱤ ᱵᱟᱝ ᱠᱚ ᱜᱟᱱᱟ᱾ ᱛᱟᱦᱚᱞᱮ ᱟᱫᱚ ᱚᱱᱟ ᱫᱚ ᱵᱟᱝ ᱦᱩᱭᱩᱜ ᱜᱮᱭᱟ᱾ ᱡᱟᱱᱟᱢ ᱜᱮᱵᱟᱝ ᱡᱟᱱᱟᱢ ᱚᱜᱼᱟ ᱜᱚᱝᱠᱮ ᱵᱮᱠᱟᱨᱚᱜᱼᱟ᱾
ᱦᱮᱸᱻ ᱦᱳᱭᱻ ᱦᱳᱭᱻ᱾ ᱟᱪᱪᱷᱟ ᱟᱯᱮ ᱥᱮᱡ ᱫᱚ ᱛᱟᱦᱞᱮ ᱫᱚ ᱱᱚᱝᱠᱟ ᱤᱭᱟᱹ ᱢᱤᱫ ᱫᱷᱚᱢ ᱪᱟᱥ ᱦᱩᱭᱩᱜᱼᱟ ᱚᱱᱟ ᱪᱟᱥ ᱨᱮᱜᱤ ᱮᱸ ᱜᱚᱴᱟ ᱢᱤᱫ ᱥᱮᱨᱢᱟ ᱫᱚ ᱡᱚᱢ ᱛᱮᱫᱚ ᱯᱮ ᱠᱩᱞᱟᱹᱜ ᱜᱮᱭᱟ᱾
ᱦᱮ ᱜᱚᱢᱠᱮ ᱚᱱᱟ ᱛᱮᱜᱮ ᱦᱩᱭᱩᱜ ᱜᱮᱭᱟ ᱪᱟᱞᱟᱜ ᱜᱮᱭᱟ ᱚᱱᱠᱟ ᱛᱮᱜᱮ, ᱚᱱᱟ ᱛᱮᱜᱮ ᱦᱚᱸ ᱟᱞᱮ ᱪᱟᱞᱟᱣ ᱦᱚᱸ ᱦᱩᱭᱩᱜ ᱜᱮᱭᱟ ᱟᱨ, ᱪᱟᱞᱟᱣ ᱤᱫᱤᱭ ᱫᱟᱞᱮ ᱱᱟᱜ ᱡᱟᱣ ᱥᱮᱨᱢᱟ ᱩᱱᱟᱹᱜ ᱛᱚ ᱯᱳᱠᱚ ᱠᱚᱦᱚᱸ ᱪᱟᱥ ᱪᱟᱥ ᱠᱟᱛᱮᱫ ᱠᱚ ᱪᱟᱞᱟᱣ ᱤᱫᱤᱭ ᱠᱟᱫᱟ᱾
ᱦᱚᱭᱻ ᱦᱚᱭᱻ,